ᱦᱳᱭ, ᱦᱮᱞᱳ ᱦᱮᱸ ᱦᱮᱞᱳᱣ ᱟᱸᱡᱚᱢᱚᱜ ᱠᱟᱱᱟ? ᱦᱳᱭ ᱦᱮᱞᱳᱣ, ᱦᱮᱸ ᱡᱚᱦᱟᱨ ᱜᱮ᱾
ᱪᱤᱜᱠᱟ ᱢᱮᱱᱟᱜ ᱵᱤᱱᱟ ᱵᱮᱥ ᱵᱟᱲᱟ ᱜᱮ?
ᱦᱳᱭ ᱵᱮᱥ ᱵᱟᱲᱟ ᱜᱮ, ᱟᱵᱮᱱ ᱜᱮ ᱞᱟᱹᱭ ᱵᱮᱱ?
ᱚᱲᱟᱜ ᱠᱚᱨᱮ ᱫᱚ ᱪᱮᱫ ᱞᱮᱠᱟ ᱛᱚᱵᱮ?
ᱦᱳᱭ ᱚᱲᱟᱜ ᱠᱚᱨᱮᱱ ᱜᱮ ᱢᱮᱱᱟᱜ ᱞᱤᱧᱟ᱾
ᱦᱩᱸ ᱢᱮᱱᱮᱜ ᱟᱞᱤᱧ ᱪᱟᱥ ᱠᱚᱫᱚ ᱛᱤᱱᱟᱹᱜ ᱡᱷᱟᱹᱞ ᱠᱮᱜ-ᱟ ᱯᱮ?
ᱵᱟᱥ ᱠᱚᱫᱚ ᱞᱮ ᱡᱷᱟᱹᱞ ᱜᱮᱭᱟ ᱟᱹᱰᱤ ᱡᱷᱟᱹᱞ ᱜᱮ ᱢᱮᱱᱟᱜ ᱞᱮᱭᱟ ᱟᱞᱮᱱ ᱦᱚᱸ, ᱡᱷᱟᱹᱞ ᱥᱮᱱᱜᱮ ᱪᱟᱞᱟᱜ ᱦᱩᱭᱩᱜ-ᱟ ᱛᱟᱯᱚᱨᱮ ᱵᱟᱥ ᱠᱚᱫᱚ ᱱᱟᱦᱟᱜ ᱧᱟᱢᱚᱜ-ᱟ᱾
ᱟᱨ ᱦᱟᱱᱮ ᱮᱠᱷᱚᱱ ᱫᱚ ᱱᱟᱦᱟᱜ ᱜᱟᱹᱰᱤ ᱠᱚᱦᱚᱸ ᱚᱲᱟᱜ ᱥᱮᱱ ᱦᱟᱡᱩᱜ ᱠᱟᱱᱟ᱾
ᱦᱩᱸ᱾ ᱫᱚ ᱫᱚ ᱪᱮᱫ ᱛᱮᱯᱮ ᱥᱤ ᱵᱟᱲᱟ ᱠᱮᱜᱼᱟ, ᱴᱨᱟᱠᱴᱟᱨ ᱛᱮ ᱥᱮ ᱱᱟᱦᱮᱞ ᱛᱮ?
ᱦᱳᱭ ᱮᱠᱷᱚᱱ ᱫᱚ ᱱᱟᱦᱟᱜ, ᱴᱟᱠᱴᱟᱨ ᱠᱚᱛᱮᱱ ᱜᱮᱞᱮ ᱥᱤ ᱦᱚᱪᱚᱭᱮᱜ-ᱟ ᱮᱠᱷᱚᱱ ᱦᱟᱸᱜ, ᱫᱟᱱ ᱦᱚᱸ ᱵᱟᱝ ᱫᱟᱜ ᱮᱫᱟᱭ, ᱛᱟᱦᱚᱞᱮ ᱠᱷᱟᱱ ᱴᱨᱟᱠᱴᱟᱨ ᱛᱮᱜᱮ ᱢᱤᱫ ᱫᱤᱱ ᱨᱮᱜᱮ ᱦᱟᱸᱜ ᱞᱚᱥᱚᱱ ᱥᱮ ᱯᱟᱲᱟᱜ ᱡᱚᱛᱚ ᱢᱤᱫ ᱫᱷᱟᱣ ᱨᱮᱜᱮᱱ ᱦᱩᱭᱩᱜ ᱠᱟᱱᱟ ᱦᱟᱸᱜ, ᱟᱨ ᱡᱚ ᱠᱷᱚᱱ ᱫᱚ ᱟᱹᱲᱮ ᱞᱟᱫ ᱦᱚᱸ ᱵᱟᱝ ᱦᱩᱭᱩᱜ ᱠᱟᱱᱟ᱾ ᱜᱟᱹᱰᱤ ᱠᱚᱛᱮ ᱜᱮ ᱱᱟᱦᱟᱜ ᱟᱲᱮ ᱫᱚ ᱞᱟᱜ ᱦᱩᱭᱩᱜ ᱠᱟᱱᱟ ᱚᱱᱟ ᱠᱚᱛᱮ ᱱᱟᱦᱟᱜ ᱞᱟᱜ, ᱤᱭᱟᱹᱜ ᱠᱟᱱᱟ᱾
ᱦᱩᱸ᱾ ᱫᱚ ᱜᱚᱝᱠᱮ ᱢᱤᱫᱴᱮᱱ ᱠᱟᱛᱷᱟ ᱞᱤᱧ ᱠᱩᱞᱤᱭᱮᱜ ᱵᱤᱱᱟ ᱟᱯᱮ ᱥᱮᱫ ᱫᱚ, ᱢᱟᱱᱮ ᱦᱚᱸ ᱦᱚ ᱦᱚᱲ ᱠᱚ ᱵᱚᱸᱜᱟ ᱛᱟᱞᱟᱜ ᱡᱚᱠᱷᱚᱡ, ᱛᱤᱱᱟᱹᱜ ᱫᱤᱱ ᱨᱮᱠᱚ ᱵᱷᱟᱸᱰᱟᱱᱚᱜ-ᱟ?
ᱵᱚᱸᱜᱟ ᱛᱟᱞᱟᱝ ᱡᱚᱠᱷᱟᱱ ᱡᱟᱦᱟᱸᱱ ᱫᱚ ᱟᱠᱩ ᱛᱮᱜᱮ ᱠᱩ ᱵᱚᱸᱜᱟ ᱛᱟᱞᱟᱜ ᱛᱟᱦᱮᱸᱱᱟ ᱡᱟᱦᱟᱸᱱ ᱚᱱᱟ ᱟᱠᱚ ᱡᱚᱵᱚᱨ ᱡᱚᱥᱛᱤ ᱠᱟᱛᱮᱫ, ᱵᱚᱸᱜᱟ ᱪᱟᱞᱟᱜ ᱛᱟᱦᱮᱸᱱ ᱜᱮᱭᱟ ᱫᱚᱥ ᱫᱤᱱ ᱥᱮ ᱚᱝᱠᱟᱱ ᱜᱮ ᱫᱚᱥ ᱫᱤᱱ ᱜᱮ᱾
ᱦᱩᱸ᱾ ᱫᱚᱥ ᱫᱤᱱ ᱨᱮ ᱢᱟᱱᱮ ᱜᱷᱟᱴ ᱟᱠᱚ᱾
ᱦᱳᱭ ᱦᱳᱭ ᱫᱚᱥ ᱫᱤᱱ ᱥᱮᱱ, ᱟᱯᱮ ᱥᱮᱱ ᱫᱚ?
ᱟᱞᱮ ᱥᱮᱫ ᱫᱚ ᱜᱚᱝᱠᱮ ᱮᱠᱠᱤᱥ ᱫᱤᱱ ᱨᱮ, ᱟᱫᱚ ᱢᱟᱱᱮ ᱯᱮ ᱫᱤᱱ ᱢᱟᱲᱟᱝ ᱢᱟᱱᱮ ᱡᱷᱟᱹᱞ ᱦᱚᱨᱮ ᱪᱟᱞᱟᱜᱼᱟ,
ᱦᱳᱭ᱾
ᱢᱟᱹᱡᱷᱟᱹᱞᱤ ᱡᱟᱦᱟᱸᱱ
ᱦᱚᱭ ᱦᱚᱭ᱾
ᱜᱚᱝᱠᱮ ᱛᱚᱵᱮ ᱟᱯᱮ ᱥᱮᱫ ᱫᱚ ᱵᱤᱨ ᱵᱩᱨᱩ ᱢᱮᱱᱟᱜ-ᱟ ᱥᱮ ᱵᱟᱝ ᱜᱮ?
ᱵᱟᱝᱟ ᱵᱤᱨ ᱵᱩᱨᱩ ᱫᱚ ᱵᱟᱹᱱᱩᱜ ᱠᱟᱫᱟ ᱦᱟᱸᱜ, ᱟᱞᱮ ᱥᱮᱱ ᱫᱚ ᱴᱚᱰᱟᱝ ᱜᱮᱭᱟ᱾
ᱚᱱᱟ ᱜᱚᱰᱟ ᱠᱚᱨᱮ ᱫᱚ ᱩᱫ ᱠᱚᱠᱚ ᱚᱢᱚᱱᱚᱜ ᱜᱮᱭᱟ?
ᱦᱳᱭ ᱳᱫ ᱠᱚᱫᱚ ᱚᱢᱚᱱᱚᱜ ᱛᱟᱦᱮᱸᱱ ᱜᱮᱭᱟ ᱱᱟᱦᱟᱜ, ᱮᱠᱷᱚᱱ ᱦᱚᱸ ᱚᱢᱚᱱᱚᱜ ᱠᱟᱱ ᱜᱮᱭᱟ᱾
ᱦᱚᱭ ᱡᱚᱢ ᱠᱚᱣᱟ ᱯᱮ ᱥᱮ ᱵᱟᱝ ᱯᱩᱴᱠᱟᱹ ᱠᱚᱫᱚ?
ᱦᱳᱭ ᱯᱩᱴᱠᱟᱹ ᱠᱚᱫᱚ ᱱᱚᱠᱟ ᱟᱹᱜᱩ ᱡᱚᱢ ᱵᱟᱲᱟ ᱱᱟᱦᱟᱜ ᱦᱩᱭᱩᱜ ᱛᱟᱦᱮᱸᱱ ᱜᱤᱭᱟ, ᱟᱨ ᱦᱟᱸᱜ ᱩᱱ ᱦᱚᱸ ᱵᱟᱝᱠᱚ ᱧᱟᱢᱚᱜ ᱠᱟᱱᱟ, ᱟᱰᱤ ᱥᱮᱛᱟᱜ ᱨᱮᱜᱮ ᱠᱚ ᱟᱨᱚ ᱠᱚ ᱦᱮᱞᱟᱜ ᱠᱟᱱᱟ᱾ ᱥᱮ ᱵᱷᱳᱨ ᱧᱚᱜ ᱥᱮᱫ ᱠᱚ ᱦᱮᱞᱟᱣ ᱠᱟᱛᱮᱱ ᱠᱚ ᱟᱹᱜᱩᱭᱮᱫ-ᱟ, ᱟᱞᱮ ᱠᱚᱫᱚ ᱱᱚᱜ-ᱚ ᱵᱟᱝᱞᱮ ᱦᱮᱞᱟᱣ ᱵᱟᱲᱟᱜ ᱛᱟᱦᱮᱸᱱᱟ ᱚᱱᱟ ᱠᱚᱫᱚ ᱦᱟᱞᱟᱝ ᱠᱚᱫᱚ᱾
ᱟᱫᱚ ᱜᱚᱝᱠᱮ ᱢᱩᱪᱤ ᱩᱫ ᱫᱚ ᱧᱟᱢᱚᱜ ᱜᱮᱭᱟ ᱥᱮ ᱵᱟᱝ ᱱᱮᱛᱟᱨ ᱫᱚ, ᱟᱯᱮ ᱥᱮᱫ ᱫᱚ?
ᱦᱳᱭ ᱢᱩᱪᱤ ᱩᱫ ᱡᱮ ᱡᱟᱦᱟᱸ ᱠᱚ ᱢᱮᱱᱟ, ᱵᱩᱞᱩᱝ ᱰᱷᱤᱯ ᱨᱮ ᱛᱩᱫᱩᱜ ᱛᱟᱦᱮᱸᱱᱟ᱾
ᱦᱩᱸ᱾
ᱚᱱᱟ ᱜᱮᱥᱮ᱾
ᱵᱟᱝ ᱜᱮ ᱚᱱᱟ ᱴᱟᱝ ᱫᱚ ᱟᱫᱚᱠᱟ ᱦᱟᱱ ᱚᱱᱟ ᱫᱚ ᱜᱚᱰᱟ ᱠᱚᱨᱮ ᱚᱢᱚᱱᱚᱜᱼᱟ ᱢᱟᱱᱮ ᱵᱮᱲᱮ ᱱᱟᱯᱟᱭ ᱧᱮᱞᱚᱜᱼᱟ ᱢᱟᱹᱪᱤ ᱩᱫ ᱫᱚ᱾
ᱦᱳᱭ
ᱳᱭ ᱚᱢᱚᱱ ᱵᱟᱲᱟᱱ ᱛᱟᱦᱮᱱ ᱜᱮᱭᱟ ᱟᱨ ᱩᱱᱟᱹ ᱩᱵ ᱠᱚᱫᱚ ᱦᱟᱞᱟᱝ ᱠᱚᱫᱚ ᱵᱟᱝ ᱪᱟᱞᱟᱜ ᱦᱩᱭᱩᱜ ᱛᱟᱦᱮ ᱚᱱᱮ ᱟᱨ ᱦᱟᱱᱮ ᱠᱷᱚᱱ ᱫᱚ ᱱᱟᱜ ᱵᱩᱥᱩᱵ ᱠᱚᱨᱮᱱᱟᱜ ᱩᱵ ᱠᱚᱜᱮ ᱡᱚᱢ ᱵᱟᱲᱟ ᱫᱚ ᱦᱩᱭᱩᱜ ᱠᱟᱱᱟ᱾ ᱡᱟᱦᱟᱸ ᱵᱩᱥᱩᱵ ᱥᱮᱭᱟ ᱠᱚᱜ ᱥᱮ ᱫᱟᱜ ᱧᱟᱢ ᱠᱟᱛᱮᱫ ᱥᱮ ᱥᱮᱭᱟ ᱠᱚᱣᱟ ᱚᱱᱟ ᱠᱚᱨᱮᱱᱟᱜ ᱜᱮ ᱩᱵ ᱫᱚᱠᱚ ᱡᱚᱢ ᱦᱩᱭᱩᱜ ᱠᱟᱱᱟ᱾ ᱦᱮᱸ ᱵᱟᱝᱠᱷᱟᱱ ᱫᱚ ᱚᱱᱮ ᱵᱟᱡᱟᱨ ᱥᱮᱫᱱᱟᱜ ᱠᱟᱹᱴᱤᱡ ᱠᱤᱨᱤᱧ ᱟᱹᱜᱩ ᱠᱟᱛᱮᱜ ᱱᱟᱜ ᱮᱵ ᱠᱚᱫᱚ ᱡᱚᱢ ᱦᱩᱭᱩᱜ ᱠᱟᱱᱟ᱾
ᱦᱮᱸᱛᱚ ᱜᱚᱝᱠᱮ ᱢᱮᱱᱮᱫᱼᱟ ᱞᱤᱧ ᱱᱮᱛᱟᱨ ᱢᱟ ᱫᱟᱜ ᱥᱤᱡᱮᱱ ᱠᱟᱱᱟ᱾ ᱟᱫᱚ ᱦᱟᱹᱠᱩ ᱜᱚᱡ ᱫᱚᱯᱮ ᱪᱟᱞᱟᱜ ᱠᱟᱱᱟ ᱥᱮ ᱵᱟᱝ ᱜᱟᱰᱟ ᱢᱩᱸᱰᱩ᱾
ᱦᱳᱭ ᱜᱟᱰᱟ ᱥᱮᱱ ᱢᱟ ᱦᱟᱹᱠᱩ ᱥᱟᱵ ᱫᱚᱞᱮ ᱪᱟᱞᱟᱜ ᱠᱟᱱ ᱜᱮᱭᱟ ᱟᱨ ᱦᱟᱸᱜ
ᱠᱟᱹᱴᱤᱱ ᱯᱩᱠᱷᱨᱤ ᱠᱷᱚᱱ ᱠᱚ ᱠᱚ ᱛᱩᱫ ᱵᱟᱲᱟ ᱟᱠᱟᱱ ᱜᱮᱭᱟ ᱠᱷᱮᱛ ᱠᱚᱨᱮ ᱦᱚᱸ ᱚᱱᱟ ᱠᱚᱨᱮᱱ ᱛᱟᱦᱞᱮ ᱚᱱᱟ ᱠᱚᱨᱮᱱ ᱦᱚᱸ ᱡᱷᱟᱹᱞᱤ ᱠᱚ ᱥᱮ ᱴᱚᱨᱚᱰᱟᱝ ᱠᱚ ᱚᱰᱟᱣ ᱵᱟᱲᱟ ᱦᱩᱭᱩᱜ ᱠᱟᱱᱟ᱾
ᱰᱟᱝ ᱯᱮ ᱟᱰᱟᱟᱣ ᱜᱮᱭᱟᱯᱮ ᱥᱮᱫ?
ᱦᱳᱭ ᱴᱚᱨᱚᱰᱟᱝ ᱠᱚᱫᱚᱞᱮ ᱱᱚᱰᱟᱭ ᱛᱟᱦᱮᱱ ᱜᱮᱭᱟ ᱟᱨᱚ ᱡᱷᱟᱹᱞᱤ ᱠᱚ ᱡᱟᱦᱟᱸᱭ ᱠᱚᱣᱟᱜ ᱴᱚᱨᱚᱰᱟᱝ ᱠᱚ ᱢᱮᱱᱟᱜᱼᱟ ᱩᱱᱠᱩ ᱫᱚ ᱴᱚᱨᱚᱰᱟᱝ ᱠᱚᱠᱚ ᱚᱰᱟᱟᱣᱟ ᱡᱷᱟᱹᱞᱤ ᱠᱚᱦᱚᱸ ᱠᱚ ᱚᱰᱟᱣ ᱛᱟᱦᱮᱱ ᱜᱮᱭᱟ᱾
ᱟᱞᱮ ᱥᱮᱫ ᱫᱚ ᱜᱚᱝᱠᱮ ᱢᱟᱱᱮ ᱴᱚᱰᱟᱝ ᱫᱚ ᱱᱤᱛᱚᱝ ᱫᱚ ᱢᱟᱱᱮ ᱵᱟᱠᱚ ᱵᱮᱱᱟᱣᱟ᱾ ᱱᱤᱛᱚᱜ ᱟᱨᱟ ᱯᱟᱴᱟ ᱢᱩᱥᱟᱨᱤ ᱠᱚᱛᱮ ᱜᱮ ᱯᱟᱦᱤᱞ ᱫᱚ ᱯᱩᱨᱟᱹ ᱴᱚᱨᱚᱰᱟᱝ ᱞᱮ ᱚᱰᱟᱣᱮᱫ ᱛᱟᱦᱮᱱ, ᱢᱟᱱᱮ ᱵᱮᱱᱟᱣ ᱠᱚ ᱵᱟᱲᱟᱭ ᱛᱟᱦᱮᱱᱟ ᱥᱮ᱾ ᱦᱮᱞᱳ
ᱦᱳᱭ ᱵᱮᱱᱟᱣ ᱠᱚ ᱦᱮᱸ ᱵᱮᱱᱟᱣ ᱵᱮᱱᱟᱣ ᱵᱮᱱᱟᱣ ᱛᱟᱦᱮᱱ ᱜᱮᱭᱟ ᱠᱚ᱾
ᱟᱫᱚ ᱜᱚᱝᱠᱮ ᱟᱯᱮ ᱫᱚ ᱴᱨᱚᱰᱟᱝ ᱫᱚ ᱪᱮᱫ ᱨᱮᱱᱟᱜ ᱯᱮ ᱵᱮᱱᱟᱣ ᱛᱟᱦᱮᱱᱟ?
ᱢᱟᱜ ᱠᱚᱨᱮᱱᱟᱜ ᱠᱚᱠᱚ ᱵᱮᱱᱟᱣ ᱛᱟᱦᱮᱱᱟ ᱟᱨ ᱡᱟᱦᱟᱸᱱᱟᱜ ᱱᱟᱲᱤᱠᱚ ᱟᱹᱜᱩ ᱠᱟᱛᱮᱫ ᱚᱱᱟ ᱢᱟᱜ ᱤᱭᱟᱹ ᱛᱮᱠᱚ ᱜᱟᱞᱟᱝ ᱛᱟᱦᱮᱱᱟ ᱚᱱᱟ ᱛᱮᱜᱮ ᱠᱚ ᱵᱮᱱᱟᱣ ᱛᱟᱦᱮᱱᱟ᱾
ᱟᱫᱚ ᱜᱚᱝᱠᱮ ᱢᱟᱫ ᱨᱮᱱᱟᱜ ᱫᱚ ᱢᱟᱱᱮ ᱚᱱᱟ ᱢᱟᱜ ᱦᱟᱹᱠᱩ ᱥᱮ ᱟᱵᱚ ᱢᱟᱱᱮ ᱯᱟᱴᱟ ᱞᱮᱠᱟᱱᱟᱜ ᱡᱷᱟᱹᱞ ᱫᱷᱟᱨᱟ᱾
ᱦᱳᱭ ᱦᱳᱭ ᱯᱟᱴᱟ ᱞᱮᱠᱟᱱᱟᱜ ᱦᱚᱸ ᱟᱨ ᱚᱱᱮ ᱵᱮᱱ ᱢᱮᱱᱟ ᱠᱟᱥᱤ ᱨᱮᱱᱟᱜ ᱡᱟᱦᱟᱸ
ᱫᱟᱺᱫᱷᱤ ᱠᱚᱵᱮᱱ ᱫᱟᱺᱫᱷᱤ ᱠᱚᱵᱮᱱ ᱵᱟᱲᱟᱭᱛᱚ ᱫᱟᱺᱫᱷᱤ?
ᱵᱟᱝ ᱜᱮ ᱟᱫᱚ ᱟᱞᱮ ᱥᱮᱫ ᱫᱚ ᱠᱟᱹᱥᱤ ᱨᱮᱱᱟᱜ ᱡᱟᱹᱥᱛᱤ ᱞᱮ ᱵᱮᱱᱟᱣᱟ ᱥᱮ᱾
ᱦᱩᱭᱳᱱᱟ ᱫᱟᱺᱫᱷᱤ ᱠᱚᱨᱮᱱᱟᱜ ᱛᱮᱠᱚ ᱵᱮᱱᱟᱣ ᱛᱟᱦᱮᱱᱟ᱾
ᱚ ᱜᱚᱢᱠᱮ ᱟᱯᱮ ᱥᱮᱫ ᱱᱮᱛᱟᱨ ᱫᱚ ᱜᱩᱰᱩ ᱯᱟᱹᱥᱤ ᱠᱚ ᱵᱮᱱᱟᱣᱟᱥᱮ ᱵᱟᱝ?
ᱵᱟᱝᱟ ᱮᱠᱷᱚᱱ ᱛᱚ ᱦᱟᱸᱜ ᱫᱟᱜ ᱟᱠᱟᱫᱟᱭ ᱛᱚ ᱛᱟᱦᱞᱮ ᱜᱩᱰᱩ ᱠᱚᱫᱚ ᱦᱟᱜ ᱟᱹᱣᱨᱤ ᱠᱚ ᱫᱩᱨ ᱵᱟᱲᱟ ᱟᱨᱠᱷᱟᱱ ᱦᱩᱲᱩᱜ ᱦᱳᱭ, ᱦᱩᱲᱩ ᱵᱤᱞᱤ ᱫᱤᱱ ᱫᱚ ᱦᱟᱸ ᱟᱞᱤᱧ ᱦᱚᱸ ᱜᱩᱰᱩ ᱯᱟᱹᱥᱤ ᱚᱰᱟᱣ ᱫᱚᱞᱮ ᱪᱟᱞᱟᱜ ᱜᱮᱭᱟ᱾
ᱤᱭᱟᱹ
ᱯᱟᱥᱤ ᱠᱩ
ᱢᱮᱱᱟᱜ ᱛᱟᱵᱮᱱᱟ ᱯᱟᱥᱤ ᱛᱮᱜ ᱦᱮᱞᱳ ᱢᱮᱱᱮᱜᱼᱟ ᱞᱤᱧ ᱫᱩᱜᱷᱤ ᱱᱟᱹᱲᱤ ᱨᱮᱱᱟᱜ ᱯᱮ ᱵᱮᱱᱟᱣ ᱠᱟ
ᱡᱮ ᱵᱟᱝ ᱯᱟᱥᱤ ᱫᱚ ᱤᱭᱟᱹ ᱨᱮᱱᱟᱜ ᱞᱮ ᱵᱮᱱᱟᱣ ᱛᱟᱦᱮᱸᱱᱟ ᱟᱞᱮ ᱫᱚ, ᱡᱟᱦᱟᱸᱱᱟᱜ ᱠᱟᱹ ᱦᱳᱭ ᱛᱟᱨ ᱠᱚᱨᱮᱱᱟᱜ ᱛᱮ ᱚᱱᱟ ᱠᱚᱛᱮᱜᱮ ᱦᱟᱸᱜ ᱛᱮ ᱯᱟᱥᱤ ᱫᱚᱞᱮ ᱵᱮᱱᱟᱣ ᱛᱟᱦᱮᱸᱱᱟ।
ᱡᱟᱦᱟᱸ ᱚᱱᱟ ᱪᱟᱛᱚᱢ ᱱᱟᱜ ᱪᱟᱛᱚᱜ ᱦᱳᱭ ᱪᱟᱛᱚᱢ ᱱᱟᱜ ᱠᱚᱛᱮᱞᱮ ᱵᱮᱱᱟᱣ ᱛᱟᱦᱮᱸᱱᱟ᱾
ᱟᱯᱮ ᱥᱮᱱ ᱫᱚ ᱛᱟᱦᱞᱮ ᱜᱩᱰᱩ ᱯᱟᱹᱥᱤ ᱚᱰᱟᱣ ᱫᱚᱯᱮ ᱪᱟᱞᱟᱜ ᱛᱟᱦᱮᱸᱱ ᱜᱮᱭᱟ?
ᱦᱮᱸ ᱪᱟᱞᱟᱜ ᱜᱮᱭᱟᱞᱮ ᱜᱚᱝᱠᱮ ᱟᱞᱮ ᱦᱚᱸ᱾
ᱦᱳᱭ,
ᱟᱨ ᱥᱟᱨᱜᱮ ᱠᱚ ᱥᱟᱨᱜᱮ ᱠᱚᱯᱮ ᱥᱮᱸᱫᱽᱨᱟ ᱠᱚᱣᱟ ᱥᱮᱵᱟᱝ ᱚᱱᱛᱮ ᱨᱮᱫᱚ?
ᱢᱟᱱᱮ ᱩᱱᱠᱚ ᱠᱚᱫᱚ ᱱᱮ ᱫᱟᱨᱮ ᱜᱩᱡᱩᱜ ᱦᱮᱸ ᱦᱮᱞᱟᱜ ᱛᱟᱦᱮᱸᱱ ᱜᱮᱭᱟᱞᱮ ᱚᱱᱟ ᱦᱚᱸ ᱨᱟᱹᱥᱠᱟᱹ ᱜᱮ ᱵᱩᱡᱷᱩᱜᱼᱟ ᱩᱱᱟᱹᱜ ᱜᱟᱱ ᱢᱤᱫ ᱫᱷᱟᱣ ᱠᱟᱛᱮᱜ ᱞᱮ ᱪᱟᱞᱟᱜ ᱛᱟᱦᱮᱸᱱᱟ ᱟᱨ ᱵᱟᱝᱠᱷᱟᱱ ᱫᱚ ᱱᱚᱜᱼᱚᱭ ᱵᱷᱩᱜᱟᱹᱜ ᱯᱟᱹᱥᱤ ᱚᱰᱟᱣ ᱠᱚᱜᱮᱞᱮ ᱠᱷᱮᱛ ᱠᱚᱨᱮᱱ ᱜᱮᱞᱮ ᱚᱰᱟᱣ ᱠᱚᱞᱮ ᱪᱟᱞᱟᱜ ᱛᱟᱦᱮᱸᱱᱟ᱾ ᱟᱨ ᱟᱞᱮ ᱥᱮᱜ ᱫᱚ ᱩᱱᱟᱹᱜ ᱦᱚᱸ ᱵᱤᱨ ᱠᱚᱦᱚᱸ ᱵᱟᱱᱩᱜᱼᱟ ᱡᱮ ᱥᱮ ᱫᱟᱨᱮ ᱨᱮᱠᱚ ᱢᱮᱱᱟᱜᱼᱟ ᱥᱮ ᱩᱱᱠᱩ ᱜᱩᱰᱩ ᱜᱚᱡ ᱵᱚᱱ ᱪᱟᱞᱟᱜᱼᱟ ᱚᱱᱟ ᱦᱚᱸ ᱵᱟᱝ ᱵᱟᱹᱱᱩᱜ ᱠᱟᱫᱟ ᱛᱟᱦᱚᱞᱮ ᱠᱷᱮᱛ ᱠᱚᱨᱮᱱ ᱜᱩᱰᱩ ᱜᱮ ᱜᱚᱡ ᱫᱚ ᱦᱩᱭᱩᱜ ᱛᱟᱦᱮᱸᱱᱟ᱾
ᱦᱳᱭ ᱜᱚᱝᱠᱮ ᱟᱵ ᱟᱹᱵᱤᱱ ᱢᱟ ᱟᱯᱮᱥᱮᱜ ᱢᱟ ᱯᱟᱞᱮ ᱵᱤᱨ ᱵᱩᱨᱩ ᱵᱟᱹᱱᱩᱜᱼᱟ?
ᱦᱳᱭ᱾ ᱦᱳᱭ ᱩᱱᱟᱹᱜ ᱵᱤᱨᱵᱩᱨᱩ ᱦᱚᱸ ᱵᱟᱹᱱᱩᱜᱼᱟ᱾
ᱥᱟᱠᱟᱢ ᱠᱚᱫᱚ ᱜᱚᱝᱠᱮ ᱵᱚᱸᱜᱟ ᱵᱩᱨᱩ ᱨᱮᱫᱚ ᱚᱠᱟ ᱠᱷᱚᱡᱯᱮ ᱟᱹᱜᱩᱭᱟ ᱥᱟᱨᱡᱚᱢ ᱥᱟᱠᱟᱢ ᱠᱚᱫᱚ?
ᱦᱳᱭ ᱥᱟᱨᱡᱚᱢ ᱥᱟᱠᱟᱢ ᱫᱚ ᱦᱮᱞᱟᱱ ᱦᱩᱭᱩᱜ ᱛᱟᱦᱮᱸᱱᱟ᱾ ᱢᱤᱜᱴᱮᱱ ᱦᱮᱞᱟ ᱦᱩᱭᱩᱜ ᱯᱟᱸᱪ ᱪᱷᱚ ᱠᱤᱞᱳᱢᱤᱴᱟᱨ ᱞᱮᱠᱟᱱ ᱦᱮᱞᱟ ᱦᱩᱭᱩᱜ ᱛᱟᱦᱮᱸᱱᱟ᱾
ᱦᱮᱞᱟᱜᱼᱟ, ᱟᱨᱚ
ᱚᱸᱰᱮ ᱠᱷᱚᱱᱜᱮ ᱟᱹᱜᱩ ᱦᱩᱭᱩᱜ ᱛᱟᱦᱮᱸᱱᱟ ᱥᱟᱨᱡᱚᱢ ᱥᱟᱠᱟᱢ ᱥᱮ ᱥᱟᱨᱡᱚᱢ ᱵᱟᱦᱟ ᱠᱚ᱾ ᱥᱮ ᱢᱟᱛᱠᱚᱢ ᱵᱟᱦᱟ ᱠᱩ ᱱᱚᱸᱰᱮ ᱠᱷᱚᱱ ᱜᱮ ᱟᱹᱜᱩ ᱫᱚ ᱦᱩᱭᱩᱜ ᱛᱟᱦᱮᱸᱱᱟ᱾
ᱟᱫᱚ ᱜᱚᱝᱠᱮ ᱵᱟᱦᱟ ᱨᱮᱢᱟ ᱵᱟᱦᱟᱜ ᱟᱯᱮ ᱥᱟᱨᱡᱚᱢ ᱵᱟᱦᱟ ᱢᱟᱯᱮ ᱞᱩᱛᱩᱨ ᱨᱮᱯᱮ ᱨᱮᱵᱮᱫ ᱜᱮᱭᱟ?
ᱦᱳᱭ ᱨᱮᱵᱮᱫ ᱜᱮ ᱛᱟᱦᱮᱸᱱᱟᱞᱮ᱾
ᱦᱮᱸ ᱟᱫᱚᱜ ᱥᱟᱨᱡᱚᱢ ᱵᱟᱦᱟ ᱟᱜᱩ ᱫᱚ ᱤᱱᱟᱹᱠᱷᱟᱭ ᱪᱷᱚ ᱠᱤᱞᱳᱢᱤᱴᱟᱨ ᱡᱷᱟᱹᱞ ᱯᱮ ᱪᱟᱞᱟᱜᱼᱟ ᱯᱟᱞᱮ ᱥᱮ ᱢᱮᱱᱟᱜᱼᱟ ᱡᱟᱦᱮᱨ ᱨᱮ ᱥᱟᱨᱡᱚᱢ ᱫᱟᱨᱮ?
ᱵᱟᱝ ᱡᱟᱦᱮᱨ ᱨᱮᱱ ᱦᱚᱸ ᱛᱟᱦᱮᱸ ᱞᱮᱱᱟ ᱟᱫᱚ ᱚᱱᱟ ᱫᱚᱦᱚᱸ ᱱᱟᱜ ᱡᱚᱛᱚᱱᱟᱜ ᱦᱚᱭ ᱠᱚᱛᱮᱱ ᱵᱩᱡᱩᱨ ᱠᱟᱱᱟ ᱫᱟᱨᱮ ᱠᱚᱦᱚᱸ᱾
ᱛᱟᱦᱚᱞᱮ ᱠᱷᱟᱱ ᱥᱟᱨᱡᱚᱢ ᱟᱹᱜᱩ ᱦᱩᱭᱩᱜ-ᱟ ᱚᱸᱰᱮ ᱵᱟᱦᱟ ᱠᱚᱫᱚ ᱟᱹᱜᱩᱱ ᱦᱩᱭᱩᱜ ᱛᱟᱦᱮᱸᱱᱟ, ᱚᱱᱟ ᱪᱷᱚ ᱠᱤᱞᱳᱢᱤᱴᱟᱨ
ᱡᱮᱞᱤᱧ ᱠᱷᱚᱱ ᱜᱮ ᱟᱹᱜᱩ ᱫᱚ ᱦᱩᱭᱩᱜ ᱛᱟᱦᱮᱸᱱᱟ।
ᱟᱫᱚ ᱜᱚᱝᱠᱮ ᱵᱟᱦᱟ ᱨᱮᱫᱚ ᱟᱯᱮ ᱫᱚ ᱪᱮᱫ ᱠᱚᱯᱮ ᱵᱚᱸᱜᱟᱭᱟ ᱵᱟᱦᱟ ᱨᱮᱫᱚ?
ᱵᱟᱹᱞᱤᱧ ᱟᱸᱡᱚᱢ ᱞᱮᱜ-ᱟ ᱟᱨ ᱢᱤᱫᱫᱷᱟ ᱞᱟᱹᱭ ᱵᱤᱱ?
ᱦᱳᱭ ᱠᱟᱴᱟᱣ ᱠᱟᱴᱟᱣ ᱨᱚᱲ ᱟᱡᱚᱢᱚᱜ
ᱟᱯᱮ ᱫᱚ ᱪᱮᱫ ᱠᱚᱯᱮ ᱵᱚᱸᱜᱟᱭᱟ ᱟᱯᱮ ᱫᱚ?
ᱦᱳᱭ ᱵᱚᱸᱜᱟ ᱫᱚ ᱦᱚᱸᱜ-ᱚᱭ ᱠᱟᱴᱤᱡ ᱩᱢ ᱯᱷᱟᱨᱪᱟ ᱵᱟᱲᱟ ᱠᱟᱛᱮᱱ ᱜᱮ ᱦᱟᱸᱜ ᱥᱤᱢ ᱠᱚᱞᱮ ᱵᱟᱦᱟ ᱨᱮᱫᱚ ᱥᱤᱢ ᱠᱚ ᱥᱟᱵ ᱠᱟᱛᱮᱫ ᱥᱮ ᱡᱟᱦᱮᱨ ᱥᱮᱱ ᱦᱮᱞᱟᱣ ᱦᱩᱭᱩᱜ-ᱟ᱾ ᱟᱨ ᱦᱮᱞᱟᱣ ᱠᱟᱛᱮᱫ ᱦᱟᱸᱜ ᱚᱸᱰᱮ ᱠᱟᱹᱴᱤᱡ ᱥᱤᱢ ᱠᱚ ᱵᱚᱸᱜᱟ ᱵᱩᱨᱩ ᱠᱟᱛᱮᱫ ᱠᱟᱹᱴᱤᱡ
ᱠᱷᱤᱪᱲᱤ ᱥᱮ ᱥᱚᱲᱮ ᱠᱚ ᱚᱱᱟ ᱠᱚᱜᱮ ᱡᱚᱢ ᱵᱟᱲᱟ ᱠᱟᱛᱮᱜ ᱦᱟᱸᱜ ᱠᱟᱹᱴᱤᱡ ᱚᱸᱰᱮ
ᱵᱟᱦᱟ ᱟ ᱨᱮᱫᱚ ᱪᱮᱫ ᱠᱚᱯᱮ ᱯᱮ ᱵᱚᱸᱜᱟᱭᱟ? ᱜᱚᱝᱠᱮ,
ᱦᱳᱭ ᱦᱮᱞᱳ, ᱦᱮᱞᱳ, ᱟᱸᱡᱚᱢ ᱧᱟᱢᱮᱜᱼᱟ ᱵᱤᱱ?
ᱦᱮᱞᱳ᱾